ᱦᱳᱭ ᱡᱚᱦᱟᱨ ᱜᱮ ᱡᱚᱦᱟᱨ ᱜᱮ ᱟᱸᱡᱚᱢ ᱚᱜ ᱠᱟᱱᱟ ᱨᱚᱲ ᱠᱚ ᱴᱷᱤᱠ ᱴᱷᱟᱠ
ᱟᱵᱤᱱ ᱵᱮᱤᱱ ᱟᱸᱡᱚᱢ ᱫᱟ ᱴᱷᱤᱠ ᱴᱷᱟᱠ
ᱦᱮᱸ ᱟᱹᱞᱤᱧ ᱞᱤᱧ ᱟᱸᱡᱚᱢ ᱮᱫᱟ ᱟᱵᱤᱱ ᱤᱧᱟᱜ ᱟᱹᱞᱤᱧ ᱟᱜ ᱵᱤᱱ ᱟᱸᱡᱚᱢ ᱮᱫᱼᱟ
ᱦᱮᱸ ᱟᱸᱡᱚᱢ ᱫᱟᱞᱤᱧ ᱟᱪᱪᱷᱟ ᱟᱹᱞᱤᱧ ᱟᱜ ᱥᱟᱢᱱᱮ ᱠᱚᱨᱮ ᱡᱟᱦᱱᱟᱜ ᱨᱚᱲ ᱠᱚ ᱵᱟᱵᱤᱱ ᱟᱸᱡᱚᱢ ᱫᱟᱛᱚ ᱡᱟᱦᱟᱱ ᱟᱜ ᱟᱣᱟᱡ ᱠᱚ
ᱵᱟᱝ ᱵᱟᱝ ᱵᱟᱝ ᱟᱸᱡᱚᱢ ᱚᱜ ᱠᱟᱱᱟ
ᱟᱸ ᱟᱹᱵᱤᱱᱟᱜ ᱦᱚᱸ ᱵᱟᱞᱤᱧ ᱟᱸᱡᱚᱢ ᱫᱟ
ᱦᱳᱭ ᱛᱚ ᱜᱚᱝᱠᱮ ᱞᱟᱹᱭ ᱵᱤᱱ ᱪᱮᱫ ᱞᱮᱠᱟ ᱦᱮᱱᱟᱜ ᱵᱤᱱᱟ
ᱦᱮᱸ ᱱᱟᱯᱟᱭ ᱜᱮ ᱟᱹᱵᱤᱱ ᱚᱠᱟᱮ ᱞᱮᱠᱟ ᱢᱮᱱᱟᱜ ᱵᱤᱱᱟ
ᱟᱹᱞᱤᱧ ᱦᱚᱸ ᱱᱤᱛᱚᱝ ᱫᱚ ᱱᱟᱯᱟᱭ ᱜᱮ ᱛᱟᱯᱚᱨ ᱚᱲᱟᱜ ᱠᱚᱨᱮ ᱪᱮᱫ ᱞᱮᱠᱟ
ᱚᱲᱟᱜ ᱦᱚᱲ ᱠᱚᱦᱚᱸ ᱢᱚᱴᱟᱢᱩᱴᱤ ᱥᱤᱛᱩᱝ ᱱᱚᱣᱟ ᱥᱤᱛᱩᱝ ᱠᱚᱛᱮ ᱚᱲᱟᱜ ᱠᱷᱚᱱ ᱵᱟᱠᱚ ᱛᱩᱫᱚᱜ ᱠᱟᱱᱛᱮ ᱱᱟᱯᱟᱭ ᱜᱮ ᱢᱮᱱᱟᱜ ᱠᱚᱣᱟ ᱥᱤᱛᱩᱝ ᱟᱹᱰᱤ ᱡᱳᱨ ᱜᱮ ᱥᱤᱛᱩᱝ ᱠᱟᱜᱼ ᱟᱭ ᱪᱮᱫ ᱞᱮ ᱞᱟᱹᱭᱟ
ᱦᱮᱸ ᱱᱟᱯᱟᱭ ᱦᱚᱸ ᱛᱟᱦᱮᱱ ᱫᱚᱨᱠᱟᱨ ᱠᱟᱱᱟ ᱱᱟᱯᱟᱭ ᱛᱟᱦᱮᱸ ᱞᱮᱱᱠᱷᱟᱱ ᱜᱮ ᱡᱚᱛᱚ ᱠᱤᱪᱷᱩ ᱱᱟᱯᱟᱭ ᱜᱮ ᱛᱟᱦᱮᱱᱟ
ᱦᱳᱭ ᱦᱳᱭ ᱦᱳᱭ ᱟᱨ ᱜᱚᱝᱠᱮ ᱡᱟᱦᱟᱸ ᱡᱟᱦᱟᱸ ᱦᱩᱭᱩᱜ ᱠᱟᱱᱟ ᱟᱞᱟᱝ ᱱᱤᱛᱚᱜ ᱡᱩᱫᱤ ᱟᱞᱟᱝ ᱱᱚᱣᱟ ᱱᱤᱛᱚᱜ ᱫᱚ ᱱᱚᱣᱟ ᱤᱫᱤ ᱠᱟᱛᱮ ᱞᱟᱝ ᱨᱚᱯᱚᱲ ᱞᱮᱱᱠᱷᱟᱱ ᱱᱟᱯᱟᱭ ᱱᱟᱯᱟᱭ ᱠᱚ-ᱟ ᱡᱟᱦᱟᱸ
ᱦᱮᱸ ᱦᱮᱸ
ᱱᱚᱣᱟ ᱥᱤᱛᱩᱝ ᱢᱚᱫᱫᱷᱮ ᱨᱮ ᱟᱵᱚ ᱪᱮᱫ ᱠᱚᱵᱚᱱ ᱪᱤᱠᱟᱹ ᱞᱮᱠᱷᱟᱱ ᱱᱟᱯᱟᱭ ᱠᱚᱜᱼᱟ ᱠᱟᱹᱴᱤᱡ ᱵᱤᱱ ᱵᱷᱟᱹᱜᱮ ᱠᱚᱜᱼᱟ ᱱᱚᱣᱟ ᱥᱤᱛᱩᱝ ᱨᱮᱱᱟᱜ ᱥᱩᱵᱤᱫᱷᱟ ᱥᱩᱵᱤᱫᱷᱟ ᱢᱟᱱᱮ ᱡᱟᱦᱟᱱᱟᱜ ᱠᱚ ᱠᱟᱹᱴᱤᱡ ᱞᱟᱹᱭ ᱞᱮᱠᱷᱟᱱ ᱱᱟᱯᱟᱭ ᱠᱚᱜᱼᱟ
ᱦᱮᱸ ᱥᱤᱛᱩᱝ ᱨᱮᱫᱚ ᱥᱮ ᱥᱩᱵᱤᱫᱷᱟ ᱠᱷᱚᱱ ᱫᱚ ᱚ ᱥᱩᱵᱤᱫᱷᱟ ᱜᱮ ᱵᱮᱥᱤ ᱦᱮᱱᱟᱜ-ᱟ ᱥᱤᱛᱩᱢ ᱨᱮ ᱫᱚ ᱥᱤᱛᱩᱝ ᱨᱮᱦᱚᱸ ᱳᱰᱚᱠ ᱦᱚᱸ ᱵᱟᱝ ᱜᱟᱱᱚᱜᱼᱟ ᱡᱷᱚᱞᱟᱣ ᱟᱵᱚᱱ ᱫᱤᱭᱮ
ᱥᱤᱛᱩᱝ ᱦᱚᱸ ᱟᱵᱚ ᱱᱚᱜᱼᱚᱭ ᱪᱟᱨᱟ ᱠᱚ ᱜᱤᱰᱤ ᱦᱩᱭ ᱠᱟᱱᱟ ᱫᱚᱢᱮ ᱥᱤᱛᱩᱝ ᱮᱫ ᱠᱷᱟᱱ ᱪᱟᱨᱟ ᱠᱚᱦᱚᱸ ᱜᱚᱡᱚᱜ ᱠᱟᱱᱟ ᱫᱤᱭᱮ ᱚᱱᱮ ᱱᱚᱜᱼᱚᱭ ᱛᱚ ᱟᱨ ᱦᱚᱞᱟ ᱢᱟᱸᱫᱷᱮᱨ ᱨᱮᱞᱮ ᱡᱚᱸᱰᱨᱟ ᱠᱚᱞᱮ ᱮᱨ ᱠᱟᱜᱼᱟ ᱛᱟᱨ ᱯᱚᱨᱮ ᱫᱟᱜ ᱦᱚᱸ ᱵᱟᱭ ᱫᱟᱜ ᱮᱫᱟ ᱫᱤᱭᱮ ᱫᱚᱢᱮ ᱥᱤᱛᱩᱝ ᱮ ᱛᱟᱦᱮᱸ ᱚᱱᱟ ᱡᱚᱸᱰᱨᱟ ᱫᱟᱨᱮ ᱠᱚᱦᱚᱸ ᱜᱚᱡᱚᱜ ᱠᱟᱱᱟ ᱟᱨ ᱦᱚᱲᱢᱚ ᱠᱚᱦᱚᱸ ᱡᱟᱦᱟᱸᱭ ᱦᱟᱲᱟᱢ ᱵᱩᱲᱦᱤ ᱦᱚᱲ ᱠᱚᱫᱚ ᱥᱤᱛᱩᱝ ᱨᱮ ᱵᱟᱝ ᱩᱰᱩᱠ ᱜᱮ ᱞᱟᱹᱠᱛᱤᱭᱟ ᱪᱮᱫᱟᱜ ᱥᱮ ᱱᱟᱥᱮ ᱥᱤᱛᱚᱝ ᱵᱟᱝ ᱥᱟᱦᱟᱜ ᱠᱟᱱᱟ ᱫᱚᱢᱮ ᱩᱫᱽᱜᱟᱹᱨ ᱦᱚᱸ ᱩᱫᱽᱜᱟᱹᱨ ᱠᱟᱱᱟ ᱥᱮ ᱚᱱᱟ ᱠᱚ ᱥᱟᱦ ᱱᱚᱥᱴᱳᱯ ᱪᱮᱫ ᱠᱚ ᱦᱩᱭᱩᱜ ᱠᱟᱱᱟ ᱚᱱᱟ ᱥᱤᱛᱩᱝ ᱤᱭᱟᱹᱛᱮ ᱟᱨ ᱚᱱᱟ ᱤᱭᱟᱹ ᱞᱟᱹᱭ ᱵᱮᱱ ᱞᱟᱹᱭ ᱮᱜ-ᱟ ᱞᱤᱧ ᱚᱱᱟ ᱡᱟᱦᱟᱸ ᱫᱚ ᱤᱭᱟᱹ ᱦᱚᱸ ᱥᱤᱛᱩᱝ ᱦᱚᱸ ᱵᱷᱟᱞᱤ ᱜᱮᱭᱟ ᱡᱟᱦᱟᱸ ᱫᱚᱠᱚ ᱞᱟᱹᱭᱫᱟ ᱵᱤᱜᱽᱜᱮᱱᱤᱠ ᱵᱷᱟᱵᱛᱮ ᱢᱮᱞᱟ ᱧᱟᱢᱚᱜᱼᱟ ᱥᱤᱛᱩᱝ ᱨᱮ ᱛᱟᱦᱮᱱ ᱠᱷᱟᱱ ᱵᱷᱤᱴᱟᱢᱤᱱ ᱰᱤ ᱠᱚ ᱪᱮᱫ ᱠᱚ ᱧᱟᱢᱚᱜᱼᱟ ᱞᱟᱹᱭ ᱟᱠᱚ ᱥᱤᱛᱩᱝ ᱢᱟ ᱛᱟᱦᱮ ᱵᱮᱥ ᱫᱚ ᱵᱮᱥ ᱜᱮᱭᱟ ᱟᱫᱚ ᱩᱱᱟᱹᱜ ᱠᱷᱟᱨᱟᱯ ᱦᱚᱸ ᱠᱷᱟᱨᱟᱯ ᱜᱮᱭᱟ ᱥᱤᱛᱩᱝ ᱨᱮ ᱫᱚ ᱵᱟᱝ ᱥᱟᱦᱟᱜ ᱟᱥᱮ ᱟᱹᱨᱟ ᱪᱮᱫ ᱠᱚ ᱦᱩᱭᱩᱜ ᱠᱟᱱᱟ ᱥᱤᱛᱩᱝ ᱛᱮ ᱡᱷᱚᱞᱟ ᱠᱟᱱᱟ ᱤᱭᱟᱹ ᱦᱮᱸ ᱟᱵᱤᱱ ᱞᱟᱹᱭ ᱵᱤᱱ ᱦᱮ
ᱟᱪᱪᱷᱟ ᱟᱹᱞᱤᱧ ᱞᱤᱧ ᱞᱟᱹᱭᱮᱫᱟ ᱡᱟᱦᱟᱸ ᱱᱚᱣᱟ ᱥᱤᱛᱩᱝ ᱨᱮᱞᱤᱧ ᱧᱮᱞ ᱮᱫᱼᱟ ᱟᱹᱞᱤᱧ ᱡᱟᱦᱟᱸ ᱢᱮᱫ ᱛᱨᱮ
ᱦᱮᱸ ᱟᱪᱪᱷᱟ
ᱱᱚᱣᱟ ᱥᱤᱛᱩᱝ ᱨᱮ ᱦᱩᱭᱩᱜ ᱠᱟᱱᱟ ᱟᱵᱚ ᱢᱟᱱᱮ ᱡᱟᱦᱟᱸ ᱦᱟᱲᱟᱢ ᱵᱩᱲᱦᱤ ᱠᱚ ᱠᱤᱱᱵᱟ ᱦᱟᱲᱟᱢ ᱵᱩᱲᱦᱤ ᱵᱟᱝ ᱨᱮᱦᱚᱸ ᱟᱭᱳᱼᱵᱟᱵᱟ ᱟᱨ ᱢᱟᱨᱟᱝ ᱠᱚ ᱡᱟᱦᱟᱸ ᱢᱮᱱᱟᱜ ᱠᱟᱜ ᱠᱚᱣᱟ ᱢᱟᱨᱟᱝ ᱠᱚ ᱟᱨ ᱵᱩᱥᱟᱹᱜ ᱠᱚ ᱡᱷᱚᱛᱚ ᱜᱮ ᱦᱳᱭ ᱥᱮ
ᱦᱮᱸ ᱦᱮᱸ
ᱱᱚᱣᱟᱨᱮ ᱧᱮᱞᱚᱜ ᱠᱟᱱᱟ ᱡᱮ ᱟᱵᱚ ᱡᱟᱦᱟᱸ ᱢᱟᱱᱮ ᱥᱤᱛᱩᱝ ᱨᱮ ᱛᱟᱦᱮᱸ ᱠᱟᱛᱮᱜ ᱢᱟᱱᱮ ᱴᱷᱤᱠ ᱴᱷᱟᱠ ᱡᱩᱫᱤ ᱥᱤᱛᱩᱝ ᱨᱮ ᱛᱟᱦᱮᱸ ᱦᱳᱭᱳᱜᱼᱟ ᱢᱟᱱᱮ ᱩᱱᱟᱹᱜ ᱴᱟ ᱫᱚ ᱵᱟᱝ ᱩᱱᱟᱹᱜ ᱫᱚ ᱵᱟᱝ ᱥᱤᱛᱩᱝ ᱨᱮᱦᱚᱸᱭ ᱢᱤᱫ ᱢᱤᱫ ᱜᱷᱟᱹᱲᱤᱡ ᱡᱮᱢᱚᱱ ᱟᱵᱚ ᱠᱟᱹᱢᱤ ᱵᱚᱱ ᱪᱟᱞᱟᱜ ᱠᱟᱱᱟ ᱠᱟᱱᱟ ᱦᱳᱭᱥᱮ ᱢᱟᱱᱮ ᱵᱟᱭᱨᱮ ᱵᱟᱭᱨᱮ ᱠᱟᱹᱢᱤ ᱵᱚᱞᱛᱮ ᱡᱟᱦᱟᱸ ᱠᱚᱨᱮ ᱜᱮ ᱠᱟᱹᱢᱤ ᱢᱟᱴ ᱠᱷᱮᱛ ᱠᱚᱨᱮ ᱦᱳᱭ
ᱦᱮᱸ
ᱟᱵᱚ ᱚᱱᱟᱨᱮ ᱠᱟᱹᱢᱤ ᱠᱚ ᱠᱟᱹᱢᱤ ᱠᱚᱨᱛᱮ ᱜᱮᱞᱮ ᱟᱵᱚ ᱥᱟᱨᱟ ᱥᱤᱛᱩᱝ ᱫᱚ ᱠᱟᱹᱢᱤ ᱫᱚ ᱵᱟᱝ ᱞᱟᱹᱠᱟᱜᱼᱟ ᱞᱟᱹᱠᱛᱤ ᱛᱟᱵᱚᱱᱟ ᱠᱟᱨᱚᱱᱟᱨᱟᱨᱟ ᱥᱟᱨᱟ ᱥᱤᱛᱩᱝ ᱵᱚᱱ ᱠᱟᱹᱢᱤ ᱞᱮᱠᱷᱟᱱ ᱠᱷᱟᱱ ᱚᱸᱰᱮ ᱥᱚᱨᱤᱨ ᱨᱮ ᱥᱚᱨᱤᱨ ᱨᱮᱱᱟᱜ ᱯᱨᱚᱵᱽᱞᱮᱢ ᱫᱩᱨᱠᱟᱨ ᱯᱷᱩᱴᱵᱚᱞ ᱢᱟᱱᱮ ᱡᱷᱚᱛᱚ ᱠᱤᱪᱷᱩ ᱦᱤᱡᱩᱜᱼᱟ
ᱦᱮᱸ
ᱟᱨ ᱢᱟᱱᱮ ᱚᱱᱟᱨᱮ ᱦᱩᱭᱩᱜ ᱠᱟᱱᱟ ᱠᱟᱹᱢᱤ ᱞᱮᱠᱟ ᱛᱮᱫᱚ ᱚᱠᱟᱞᱮᱠᱟ ᱵᱚᱱ ᱠᱟᱹᱢᱤ ᱞᱮᱠᱷᱟᱱ ᱱᱟᱯᱟᱭ ᱠᱚᱜᱼᱟ ᱢᱟᱱᱮ ᱟᱜ ᱠᱮᱫᱼᱟ ᱞᱤᱧ ᱥᱮᱛᱟᱜ ᱟᱴᱴᱟ ᱨᱮ ᱟᱴᱴᱟ ᱠᱤᱢᱵᱟ ᱥᱟᱛᱴᱟ ᱟᱵᱚ ᱦᱚᱲ ᱫᱚ ᱥᱟᱛᱴᱟ ᱟᱴᱴᱟ ᱪᱷᱟᱲᱟ ᱵᱟᱝ ᱵᱚᱱ ᱡᱚᱭᱮᱱᱮᱜᱼᱟ ᱦᱳᱭᱥᱮ ᱚᱠᱟ ᱥᱚᱢᱚᱭ ᱱᱚᱴᱟ ᱵᱟᱡᱟᱜᱼᱟ ᱛᱟᱯᱚᱨᱮ ᱟᱵᱚ ᱱᱚᱣᱟ ᱴᱟᱭᱤᱢ ᱨᱮ ᱦᱩᱭᱩᱜ ᱠᱟᱱ ᱛᱟᱵᱚᱱᱟ ᱪᱟᱞᱟᱣ ᱟᱨ ᱟᱵᱚ ᱚᱱᱟ ᱟᱴᱴᱟ ᱠᱷᱚᱱ ᱥᱟᱵ ᱥᱟᱛᱴᱟ ᱟᱴᱟ ᱜᱮᱞᱤᱧ ᱥᱟᱵ ᱠᱮᱫᱟ ᱟᱴᱴᱟ ᱠᱷᱚᱱ ᱟᱵᱚ ᱡᱚᱠᱷᱚᱱ ᱵᱚᱱ ᱠᱟᱹᱢᱤᱭᱟ ᱦᱮᱸ
ᱦᱮᱸ ᱦᱮᱸ
ᱟᱴᱴᱟ ᱠᱷᱚᱱ ᱢᱚᱴᱟᱢᱩᱴᱤ ᱟᱵᱚ ᱵᱟᱨᱚᱴᱟ ᱠᱤᱝᱵᱟ ᱥᱟᱲᱮ ᱵᱟᱨᱚᱴᱟ ᱫᱷᱵᱤᱡ ᱵᱚᱱ ᱠᱟᱹᱢᱤᱭᱟ
ᱦᱮᱸ ᱦᱮᱸ
ᱟᱨᱟ ᱥᱟᱨᱟ ᱥᱤᱛᱩᱝ ᱫᱚ ᱠᱟᱹᱢᱤ ᱵᱟᱝ ᱞᱟᱹᱠᱛᱤ ᱠᱟᱱᱟ ᱟᱨ ᱛᱚᱠᱷᱚᱱ ᱱᱟᱦᱚᱭ ᱞᱮ ᱮᱦᱚᱵ ᱠᱮᱫᱟ ᱵᱟᱨᱚᱴᱟ ᱫᱷᱵᱤᱡ ᱠᱟᱹᱢᱤ ᱠᱤᱵᱟ ᱥᱟᱲᱮ ᱵᱟᱨᱚᱚᱴᱟ ᱠᱟᱹᱢᱤ ᱦᱳᱭ ᱥᱮ ᱱᱚᱣᱟ ᱥᱤᱛᱩᱝ ᱨᱮ ᱥᱟᱲᱮ ᱯᱟᱨᱚᱴᱟ ᱫᱷᱟᱹᱨᱤᱡ ᱠᱟᱹᱢᱤ ᱠᱟᱛᱮᱮᱫ ᱚᱲᱟᱜ ᱨᱩᱣᱟᱹᱲ ᱚᱲᱟᱜ ᱨᱩᱣᱟᱹᱲ ᱠᱤᱵᱟ ᱟᱛ ᱥᱟᱵ ᱠᱮᱫᱟᱞᱤᱧ ᱵᱟᱭᱨᱮ ᱠᱟᱹᱢᱤᱮᱫ ᱵᱟᱝ ᱟᱛᱳ ᱨᱮᱱᱟᱜ ᱠᱟᱹᱢᱤᱜ ᱜᱮ ᱢᱟᱱᱮ ᱛᱚᱠᱷᱚᱱ ᱫᱚ ᱥᱟᱨᱟ ᱥᱤᱛᱝ ᱫᱚ ᱚᱲᱟᱜ ᱨᱮ ᱦᱮᱡ ᱠᱟᱛᱮ ᱵᱤᱥᱨᱟᱢ ᱦᱟᱛᱟᱣ ᱠᱟᱛᱮᱮᱫ ᱦᱳᱭ ᱥᱮ ᱛᱟᱯᱚᱨ ᱟᱨᱦᱚ ᱛᱤᱱᱴᱟ ᱥᱟᱲᱮ ᱛᱤᱱᱴᱟᱨ ᱯᱚᱨ ᱪᱟᱞᱟᱣ ᱠᱟᱛᱮ ᱠᱟᱹᱢᱤ ᱜᱮ ᱱᱟᱯᱟᱭᱚᱜᱼᱟ
ᱦᱳᱭ ᱦᱳᱭ ᱟᱨ ᱱᱤᱛᱳ ᱧᱮᱞᱚᱜ ᱠᱟᱱᱟ ᱟᱵᱚ ᱫᱚ ᱠᱟᱹᱣᱰᱤ ᱱᱤᱛ ᱦᱚᱸ ᱫᱚ ᱨᱮᱸᱜᱮᱡ ᱜᱮᱭᱟ ᱛᱚ ᱟᱫᱚ ᱚᱲᱟᱜ ᱠᱚᱨᱮᱱ ᱩᱱᱠᱩ ᱵᱟᱵᱟ ᱛᱟᱠᱚ ᱥᱮ ᱫᱟᱫᱟ ᱛᱟᱠᱚ ᱵᱟᱫᱽᱫᱷᱚ ᱡᱟᱞᱟ ᱠᱟᱹᱢᱤ ᱜᱮ ᱞᱟᱜᱟᱜ ᱠᱟᱱᱟ ᱵᱟᱹᱫᱽ ᱵᱟᱹᱭᱷᱟᱹᱲ ᱠᱚᱨᱮ ᱤᱭᱟᱹ ᱠᱚ ᱟᱞᱮ ᱱᱚᱛᱮ ᱫᱚ ᱫᱚᱢᱮ ᱩᱱᱠᱩ ᱪᱷᱟᱛᱤᱠ ᱠᱚ ᱤᱭᱟᱹ ᱠᱚ ᱨᱚᱦᱚᱭ ᱟᱠᱟᱟᱜᱼᱟ ᱠᱚ ᱵᱷᱮᱱᱰᱤ ᱛᱚ ᱠᱷᱤᱨᱟᱹ ᱠᱚᱠᱚ ᱨᱚᱦᱚᱭᱟ ᱤᱭᱟᱹ ᱥᱩᱢᱚᱭ ᱟᱫᱚ ᱚᱱᱟ ᱠᱚ ᱯᱩ ᱵᱟᱲᱟ ᱨᱚᱦᱚᱭ ᱵᱟᱲᱟ ᱫᱟᱜ ᱮᱢ ᱥᱚᱢᱚᱭ ᱢᱮ ᱥᱤᱛᱩᱝ ᱨᱮᱜᱮ ᱠᱟᱹᱢᱤ ᱞᱟᱜᱟᱣ ᱠᱚᱣᱟ ᱢᱟᱱᱮ ᱠᱟᱹᱣᱰᱤ ᱡᱟᱞᱟ ᱵᱮᱱ ᱪᱤᱠᱟᱹᱭᱟ ᱠᱟᱹᱢᱤ ᱜᱮ ᱞᱟᱜᱟᱜᱼᱟ
ᱦᱳᱭ ᱠᱟᱹᱢᱤ ᱨᱮᱦᱚᱸ ᱟᱨᱦᱚᱸ ᱡᱟᱦᱟᱸᱭᱟᱜ ᱠᱟᱹᱢᱤ ᱦᱩᱭᱩᱜ ᱡᱟᱦᱟᱸᱭᱟᱜ ᱠᱟᱹᱢᱤ ᱦᱩᱭᱩᱜ ᱠᱟᱱᱟ ᱥᱮ ᱦᱳᱭ ᱥᱮ
ᱦᱮᱸ
ᱡᱟᱦᱟᱸᱭᱟᱜ ᱠᱟᱹᱢᱤ ᱠᱚ ᱪᱟᱜ ᱠᱟᱱᱟ ᱟᱵᱚᱨᱮᱱ ᱟᱭᱳᱼᱵᱟᱵᱟ ᱠᱚ ᱟᱭᱳᱼᱵᱟᱵᱟ ᱠᱚ ᱩᱱᱠᱩ ᱡᱟᱦᱟᱸᱭᱟᱜ ᱠᱟᱹᱢᱤ ᱠᱚ ᱪᱟᱜ ᱠᱟᱱᱟ᱾ ᱩᱱᱤ ᱡᱩᱫᱤᱧ ᱱᱚᱣᱟ ᱵᱟᱲᱟᱭ ᱢᱟᱱᱮ ᱱᱚᱣᱟ ᱧ ᱩᱱᱤ ᱴᱷᱤᱠ ᱢᱟᱱᱮ ᱵᱟᱲᱟᱭ ᱞᱮᱠᱷᱟᱱᱮ ᱡᱮ ᱟᱴ-ᱥᱟᱛᱴᱟ ᱠᱤᱢᱵᱟ ᱟᱴᱴᱟ ᱡᱟᱦᱟᱱᱟᱜ ᱢᱤᱫᱴᱮᱱ ᱴᱟᱭᱤᱢ ᱠᱟᱛᱮ ᱦᱮᱸ
ᱦᱚ
ᱦᱤᱡᱩᱜ ᱯᱮ ᱦᱮᱡ ᱠᱟᱛᱮ ᱮᱫ ᱦᱳᱭ ᱮᱜᱟᱨᱚ ᱵᱟᱨᱚᱴᱟ ᱥᱟᱲᱮ ᱵᱟᱨᱚᱴᱟ ᱫᱷᱟᱹᱨᱤᱡ ᱠᱟᱹᱢᱤ ᱦᱚᱪᱚ ᱠᱮᱫ ᱠᱚᱣᱟᱭ ᱠᱟᱹᱢᱤ ᱦᱚᱪᱚᱛ ᱡᱩᱫᱤ ᱚᱲᱟᱜ ᱮ ᱵᱷᱮᱡᱟ ᱠᱚᱣᱟ, ᱟᱫᱚᱭ ᱞᱟᱹᱭᱟ ᱱᱚᱣᱟ ᱴᱟᱭᱤᱢ ᱨᱮ ᱦᱤᱡᱩᱜ ᱛᱮ ᱠᱤᱵᱟ ᱯᱟᱸᱪᱴᱟ ᱠᱤᱝᱵᱟ ᱪᱷᱚᱴᱟ ᱥᱟᱲᱮ ᱯᱟᱸᱪᱴᱟ ᱫᱟᱹᱨᱤᱡ ᱠᱟᱹᱢᱤ ᱠᱟᱹᱢᱤ ᱯᱮ ᱰᱤᱠᱮᱫ ᱢᱟᱱᱮ ᱛᱟᱨᱟᱥᱤᱧ ᱵᱮᱲᱟ ᱦᱳᱭ ᱥᱮ ᱛᱟᱨᱟᱥᱤᱧ ᱩᱱᱟᱹᱜ ᱫᱷᱟᱹᱨᱤᱡ᱾ ᱠᱟᱨᱚᱱ ᱩᱱᱟᱹᱜ ᱥᱤᱛᱩᱝ ᱨᱮ ᱠᱟᱹᱢᱤ ᱪᱚ ᱠᱟᱹᱢᱤ ᱪᱚ ᱢᱟᱱᱮ ᱩᱱᱠᱩᱣᱟᱜ ᱥᱚᱨᱤᱨ ᱠᱚᱦᱚᱸ ᱠᱷᱟᱨᱟᱯᱚᱜ ᱛᱟᱠᱚᱣᱟ ᱥᱮ ᱮᱭᱡᱚᱱᱱᱮ ᱩᱱᱤ ᱡᱟᱦᱟᱸᱭ ᱠᱟᱹᱟᱢ ᱦᱚᱦᱚᱭᱮᱫᱟᱭ ᱥᱮ ᱡᱟᱦᱟᱸᱭᱟᱜ ᱠᱚ ᱪᱟᱜ ᱠᱟᱱᱟ!
ᱦᱮᱸ ᱦᱮᱸ
ᱩᱱᱤ ᱡᱩᱫᱤ ᱱᱚᱣᱟ ᱵᱟᱲᱟᱭ ᱠᱮᱭᱟᱭ ᱵᱟ ᱵᱩᱡᱷᱟᱹᱣᱟᱭ ᱡᱮ ᱱᱩᱱᱟᱹᱜ ᱥᱤᱛᱩᱝ ᱨᱮ ᱱᱩᱠᱩ ᱦᱚᱲᱤᱧ ᱠᱟᱹᱢᱤ ᱦᱚᱪᱚ ᱠᱚᱢᱟ᱾ ᱢᱟᱱᱮ ᱱᱩᱠᱩᱣᱟᱜ ᱠᱤᱢᱵᱟ ᱥᱚᱨᱤᱨ ᱯᱨᱚᱵᱞᱮᱢᱚᱜ ᱛᱟᱠᱚᱣᱟ ᱡᱟᱦᱟᱸ ᱠᱚ ᱨᱳᱡᱽᱜᱟᱨ ᱮᱫᱟ ᱥᱮ ᱚᱱᱟ ᱦᱚᱸ ᱨᱟᱱ ᱠᱤᱨᱤᱧ ᱨᱮ ᱟᱨᱦᱚᱸ ᱮᱢ ᱨᱟᱱ ᱠᱤᱨᱤᱧ ᱠᱚᱨᱮ ᱞᱟᱜᱟᱜ ᱛᱟᱠᱚᱣᱟ ᱢᱟᱱᱮ ᱛᱚᱠᱷᱚᱱ ᱠᱷᱚᱨᱪᱟ ᱦᱩᱭᱩᱜ ᱛᱟᱠᱚᱣᱟ ᱱᱚᱣᱟ ᱜᱮ ᱟᱨᱦᱚᱸ ᱠᱟᱨᱚᱱ ᱨᱳᱡᱜᱟᱨ ᱫᱟᱠᱚ ᱞᱟᱡ ᱫᱟᱠᱟ ᱞᱟᱹᱜᱤᱫ ᱨᱳᱡᱽᱜᱟᱨ ᱫᱟᱵᱚᱱ ᱞᱟᱡ ᱫᱟᱠᱟ ᱞᱟᱹᱜᱤᱫ ᱦᱳᱭᱥᱮ
ᱦᱳᱭᱳᱭ᱾
ᱟᱨ ᱟᱵᱚ ᱡᱩᱫᱤ ᱚᱱᱟ ᱟᱨᱦᱚᱸ ᱟᱹᱵᱤᱱ
ᱢᱮᱱᱫᱟᱞᱤᱧ ᱡᱚᱛᱚ ᱩᱱᱠᱩ ᱢᱟᱹᱞᱤᱠ ᱫᱚ ᱵᱟᱠᱚ ᱥᱚᱢᱟᱱᱟ ᱥᱮ ᱟᱫᱷᱮᱠ ᱠᱚᱫᱚ ᱴᱷᱤᱠ ᱜᱮᱠᱚ ᱢᱟᱱᱮ ᱚᱱᱠᱟ ᱠᱚ ᱞᱟᱹᱭ ᱞᱟᱹᱭ ᱡᱮ ᱱᱤᱝᱠᱟᱹ ᱥᱚᱢᱚᱭ ᱨᱮ ᱦᱤᱡᱩᱜ ᱯᱮ ᱱᱩᱱᱟᱹᱜ ᱦᱟᱹᱵᱤᱡ ᱠᱟᱹᱢᱤ ᱯᱮ ᱟᱨᱚ ᱛᱟᱨᱟᱥᱤᱧ ᱵᱮᱲᱟ ᱦᱚ ᱠᱟᱛᱮ ᱠᱟᱹᱢᱤ ᱯᱮ ᱠᱤᱱᱛᱩ ᱮᱴᱟᱜ ᱠᱚᱫᱚ ᱢᱟᱱᱮ ᱡᱟᱦᱟᱸᱭ ᱠᱚᱫᱚᱮᱠ ᱠᱚᱫᱚ ᱵᱟᱠᱚ ᱠᱩᱥᱤᱭᱟᱜᱼᱟ᱾ ᱵᱟᱠᱚ ᱢᱟᱱᱮ ᱵᱟᱠᱚ ᱵᱷᱟᱞᱮᱤᱭᱟ ᱩᱱᱟᱹᱜ ᱫᱚ ᱩᱱᱠᱩ ᱫᱚ ᱠᱟᱹᱢᱤ ᱦᱚᱪᱚ ᱠᱚᱜᱮᱭᱟᱠᱚ ᱟᱫᱚ ᱪᱤᱠᱟᱹᱭᱟᱠᱚ ᱱᱩᱠᱩ ᱦᱚᱸ ᱠᱟᱹᱢᱤ ᱜᱮ ᱞᱟᱜᱟᱣ ᱠᱚᱣᱟ᱾ ᱟᱨ ᱟᱵᱚ ᱥᱟᱱᱛᱟᱲ ᱠᱚᱣᱟᱜ ᱫᱚ ᱩᱱᱟᱹᱜ ᱥᱮᱛᱟᱜᱛᱚ ᱢᱟᱱᱮ ᱚᱲᱟᱜ ᱠᱚᱨᱮᱱᱟᱜ ᱠᱟᱹᱢᱤ ᱵᱟᱲᱟ ᱛᱮᱜᱮ ᱦᱟᱱᱮ ᱟᱴᱟ-ᱱᱚᱟ ᱟᱴᱟ ᱠᱚ ᱵᱟᱡᱟᱣᱟ ᱛᱟᱯᱚᱨᱮ ᱩᱱᱟᱹᱜ ᱥᱟᱹᱨᱫᱤ ᱥᱤᱛᱩᱝ ᱠᱟᱹᱢᱤ ᱚᱲᱟᱜ ᱨᱮ ᱠᱟᱹᱢᱤᱭᱟ ᱟᱨᱚ ᱥᱟᱨᱫᱤ ᱦᱟᱱᱰᱮ ᱠᱟᱹᱢᱤᱭᱟ ᱦᱚᱲᱢᱚ ᱫᱚ ᱵᱟᱹᱲᱤᱡᱚᱜ ᱜᱮᱭᱟ᱾
ᱦᱳ ᱟᱵᱚ ᱱᱚᱣᱟ ᱥᱤᱛᱩᱝ ᱨᱮ ᱠᱟᱹᱢᱤ ᱛᱮᱫᱚ ᱦᱚᱲᱢᱚ ᱜᱮ ᱵᱟᱹᱲᱤᱡᱚᱜᱼᱟ᱾ ᱱᱤᱛᱚᱜ ᱥᱤᱛᱩᱝ ᱵᱟᱝ ᱠᱟᱹᱢᱤ ᱠᱟᱹᱢᱤ ᱞᱟᱹᱠᱛᱤ ᱠᱟᱱᱟ ᱟᱹᱞᱤᱧ ᱞᱤᱧ ᱞᱟᱹᱭᱟ ᱚᱲᱟᱜ ᱨᱮ ᱫᱩᱲᱩᱵ ᱛᱟᱦᱮᱸ ᱦᱚᱸ ᱵᱟᱝ ᱵᱷᱟᱜᱮᱭᱟ᱾ ᱦᱚᱭ ᱥᱮ
ᱦᱮ ᱦᱮᱸ
ᱚᱲᱟᱜ ᱨᱮ ᱫᱩᱲᱩᱵ ᱛᱷᱤᱨ ᱦᱚᱸ ᱵᱟᱝ ᱵᱷᱟᱜᱮᱭᱟ ᱟᱵᱚ ᱡᱩᱫᱤ ᱚᱲᱟᱜ ᱨᱮ ᱫᱩᱲᱩᱵ ᱨᱮᱵᱚᱱ ᱛᱟᱦᱮᱸᱱᱟ ᱥᱟᱨᱟᱫᱤᱱ ᱟᱵᱚᱣᱟᱜ ᱥᱚᱨᱤᱨ ᱨᱮᱱᱟᱜ ᱜᱮ ᱠᱷᱚᱛᱤᱠ ᱠᱟᱱᱟ᱾
ᱦᱚᱭ ᱮᱠᱫᱚᱢ
ᱟᱵᱚ ᱵᱚᱱ ᱠᱟᱹᱢᱤᱭᱟ ᱴᱷᱤᱠ ᱜᱮ ᱠᱟᱹᱢ ᱫᱟᱵᱚᱱ ᱡᱚᱠᱷᱚᱱ ᱥᱤᱛᱩᱝ ᱨᱮ ᱦᱳᱭ ᱥᱮ ᱚᱭᱮᱫᱟᱨ ᱥᱤᱛᱩᱝ ᱨᱮ ᱟᱵᱚ ᱠᱟᱹᱢᱤ ᱠᱟᱹᱢᱤ ᱥᱚᱢᱚᱭ ᱢᱮᱫᱽ ᱢᱤᱫ ᱴᱮᱱ ᱡᱤᱱᱤᱥ ᱥᱚᱵᱽ ᱥᱚᱢᱚᱭ ᱞᱚᱠᱠᱷᱚ ᱵᱚᱱ ᱫᱚᱦᱚᱭᱟ ᱡᱟᱦᱟᱸᱭ ᱢᱟᱞᱤᱠ ᱜᱮ ᱦ ᱦᱩᱭᱩᱜᱳᱜᱼᱟ᱾ ᱩᱱᱤ ᱥᱚᱢᱚᱭ ᱪᱟᱞᱟᱣ ᱠᱟᱛᱮᱜ ᱱᱚᱣᱟ ᱱᱚᱣᱟ ᱟᱪᱪᱷᱟ ᱡᱚᱠᱷᱚᱱ ᱥᱟᱵ ᱠᱮᱫᱟᱞᱤᱧ ᱟᱹᱞᱤᱧ ᱦᱮᱸ ᱠᱟᱹᱢᱤ ᱡᱚᱠᱷᱚᱱ ᱠᱚ ᱪᱟᱞᱟᱜ ᱟ ᱥᱮᱮ ᱟᱵᱚᱨᱮᱱ ᱟᱭᱳ ᱵᱟᱵᱟ ᱠᱚ
ᱦᱮᱸ
ᱚᱴᱳᱢᱮᱴᱤᱠ ᱢᱟᱱᱮ ᱡᱟᱦᱟᱸᱭᱟᱜ ᱠᱟᱹᱢᱤ ᱩᱱᱤ ᱚᱲᱟᱜ ᱛᱮ ᱦᱮᱡ ᱠᱟᱛᱮᱜ ᱮ ᱞᱟᱹᱭᱟ ᱦᱚᱳᱭᱥ ᱞᱟᱹᱟᱭ ᱡᱮ ᱱᱚᱝᱠᱟ ᱤᱧᱟᱹᱜ ᱠᱟᱹᱢᱤ ᱪᱟᱞᱟᱜ ᱛᱮ
ᱦᱮᱸ
ᱦᱳᱭ ᱞᱟᱹᱭᱟᱭ ᱥᱮ
ᱦᱮᱸ ᱦᱮᱸ ᱞᱟᱹᱭ ᱜᱮᱭᱟᱠᱚ ᱛᱮᱦᱮᱧ ᱫᱚ ᱫᱚᱢᱮ ᱥᱤᱛᱩᱝ ᱠᱟᱱ ᱛᱟᱦᱮᱸᱫ
ᱦᱟᱯᱮ ᱾ ᱛᱟᱯᱚᱨᱮ ᱞᱟᱹᱭ ᱜᱮᱭᱟᱭ ᱟᱨ ᱟᱵᱚ ᱡᱚᱠᱷᱚᱱ ᱩᱱᱤ ᱱᱚᱣᱟ ᱠᱟᱛᱷᱟᱭ ᱞᱟᱹᱭᱟ ᱟᱵᱚ ᱾ ᱴᱟᱭᱤᱢ ᱨᱮ ᱡᱚᱠᱷᱚᱱ ᱵᱚᱱ ᱢᱮᱛᱟᱭᱟ ᱩᱱᱤ ᱡᱮ ᱟᱞᱮ ᱠᱟᱹᱢᱤ ᱞᱮᱮ ᱪᱟᱞᱟᱜᱼᱟ ᱠᱤᱱᱛᱩ ᱠᱟᱹᱢᱤ ᱪᱟᱞᱟᱜ ᱾ ᱟᱞᱮ ᱱᱚᱣᱟ ᱴᱟᱭᱤᱢ ᱨᱮᱞᱮ ᱪᱟᱞᱟᱜᱼᱟ ᱱᱚᱣᱟ ᱴᱟᱭᱤᱢ ᱨᱮ ᱢᱤᱫ ᱫᱷᱟᱣ ᱚᱲᱟᱜ ᱞᱮ ᱦᱤᱡᱩᱜᱼᱟ ᱴᱷᱤᱠ ᱵᱷᱳᱨ ᱥᱤᱛᱩᱝ ᱫᱚ ᱟᱞᱮ ᱵᱟᱞᱮ ᱠᱟᱹᱢᱤ ᱫᱟᱲᱮᱭᱟᱜᱼᱟ ᱢᱟᱱᱮ ᱵᱟᱞᱮ ᱠᱟᱹᱢᱤᱭᱟ ᱾ ᱥᱤᱛᱩᱝ ᱨᱮ ᱠᱟᱹᱢᱤ ᱫᱚ ᱵᱟᱝ ᱩᱪᱤᱛ ᱠᱟᱱᱟ ᱟᱞᱮ ᱴᱷᱤᱠ ᱟᱨᱦᱚᱸ ᱱᱚᱣᱟ ᱴᱟᱭᱤᱢ ᱨᱮ ᱛᱤᱠᱤᱱ ᱵᱮᱲᱟ ᱛᱟᱨᱟᱥᱤᱧ ᱴᱟᱭᱤᱢ ᱞᱮ ᱪᱟᱞᱟᱜᱼᱟ ᱛᱤᱱᱴᱟᱹ ᱛᱮᱜᱮ ᱾ ᱛᱟᱨᱯᱚᱨᱮ ᱟᱨᱦᱚᱸ ᱤᱭᱟᱹ ᱛᱤᱱᱴᱮ ᱠᱷᱚᱱ ᱱᱚᱣᱟ ᱠᱷᱚᱱ ᱛᱤᱱᱴᱮ ᱠᱷᱚᱱ ᱢᱟᱱᱮ ᱢᱤᱫᱴᱮᱱ ᱫᱤᱥᱴᱟ ᱴᱟᱭᱤᱢ ᱫᱷᱟᱹᱨᱤᱡ ᱠᱟᱹᱢᱤ ᱾
ᱦᱮᱸ ᱦᱮᱸ ᱚᱱᱠᱟ ᱞᱟᱹᱭ ᱜᱚᱴᱟ ᱠᱟᱛᱮ ᱠᱷᱟᱱ ᱫᱚ ᱩᱱᱤ ᱦᱚᱸ ᱢᱟᱱᱟᱣ ᱜᱮᱭᱟ ᱞᱟᱦᱟ ᱨᱮᱜᱮ ᱡᱩᱫᱤ ᱞᱟᱹᱭ ᱜᱚᱴᱟ ᱾ ᱠᱟᱹᱢᱤᱧ ᱪᱟᱞᱟᱣ ᱱᱟᱦ ᱤᱱᱟᱠᱷᱟᱱ ᱫᱚ ᱩᱱᱤ ᱦᱚᱸ
ᱦᱳᱭ ᱩᱱᱤ ᱩᱱᱤ ᱦᱚᱸᱭ ᱢᱟᱱᱟᱣ ᱜᱮ ᱠᱟᱨᱚᱱ ᱟᱵᱚ ᱡᱩᱫᱤᱢ ᱵᱚᱱ ᱵᱟᱭ ᱢᱟᱱᱟᱣᱟ ᱩᱱᱤ ᱡᱩᱫᱤᱢ ᱵᱟᱭ ᱢᱟᱱᱟᱣᱟ ᱦᱳᱭ ᱥᱮ
ᱦᱳᱭ ᱦᱳᱭ
ᱛᱟ ᱛᱟᱦᱚᱞᱮ ᱟᱵᱚ ᱵᱚᱱ ᱟᱵᱚ ᱚᱸᱰᱮ ᱚᱸᱰᱮ ᱟᱵᱚᱨᱮᱱ ᱟᱭᱳᱼᱵᱟᱵᱟ ᱠᱚ ᱞᱟᱹᱭᱟ ᱡᱮ ᱟᱞᱮ ᱫᱚ ᱚᱱᱠᱟ ᱫᱚ ᱠᱟᱹᱢᱤ ᱦᱚᱲᱚᱨ ᱦᱮᱸ ᱡᱷᱤ ᱟᱞᱮ ᱫᱚ ᱚᱱᱠᱟᱱ ᱫᱚ ᱠᱟ. ᱡᱤ ᱦᱚᱞᱮ ᱪᱟᱞᱟᱣ ᱠᱚᱜᱼᱟ ᱵᱟᱞᱮ ᱠᱟᱹᱢᱤ ᱫᱟᱲᱮᱭᱟᱜᱼᱟ ᱩᱱᱟᱹᱜ ᱵᱚᱨ ᱥᱤᱛᱩᱝ ᱠᱟᱹᱢᱤ ᱫᱚ ᱾ ᱢᱟᱱᱮ ᱚᱦᱚ ᱠᱮᱭᱟ ᱞᱮ ᱾
ᱦᱮᱸ ᱠᱟᱹᱢᱤ ᱛᱮ ᱛᱤᱱᱟᱹᱜ ᱵᱟᱢ ᱨᱚᱡᱽᱜᱟᱨᱟ ᱚᱱᱟ ᱠᱷᱚᱱ ᱰᱚᱵᱚᱞ ᱨᱟᱱ ᱛᱮᱜᱮ ᱚᱱᱟ ᱛᱮᱜᱮ ᱟᱨᱚ ᱵᱮᱥᱤ ᱯᱚᱭᱥᱟ ᱞᱟᱜᱟᱜ ᱾
ᱦᱳᱭ ᱮᱭᱡᱚᱱᱱᱮ ᱡᱩᱫᱤ ᱱᱚᱣᱟ ᱡᱩᱫᱤ ᱱᱚᱣᱟ ᱡᱩᱫᱤ ᱟᱵᱟᱨ ᱢᱟᱱᱮ ᱱᱚᱣᱟ ᱡᱩᱫᱤ ᱫᱤᱥᱟᱹ ᱵᱚᱱ ᱫᱚᱦᱚᱭᱟ ᱡᱮ ᱡᱟᱦᱟᱸᱭ ᱢᱟᱞᱤᱠ ᱜᱮ ᱦᱤᱡᱩᱜᱼ ᱟᱭ ᱾ ᱠᱟᱹᱢᱤ ᱦᱚᱸᱦᱚᱸ ᱟᱵᱚ ᱡᱩᱫᱤ ᱱᱚᱝᱠᱟ ᱵᱚᱱ ᱢᱮᱛᱟᱭᱟ ᱡᱮ ᱟᱞᱮ ᱱᱚᱰᱮ ᱱᱚᱣᱟ ᱠᱷᱚᱱ ᱾ ᱠᱤᱝᱵᱟ ᱥᱮᱛᱟᱜ ᱥᱟᱛᱴᱟ ᱠᱷᱚᱱ ᱵᱟᱨᱚᱴᱟ ᱫᱷᱵᱤᱡ ᱞᱮ ᱠᱟᱹᱢᱤᱭᱟ ᱵᱟᱨᱚᱴᱟ ᱠᱷᱚᱱ ᱫᱩᱴᱟ ᱵᱟᱨᱚᱴᱟ ᱠᱷᱚᱱ ᱛᱤᱱᱴᱟ ᱫᱷᱟᱹᱨᱤᱡ ᱫᱚ ᱟᱞᱮ ᱞᱮ ᱡᱤᱨᱟᱹᱜᱼᱟ ᱾ ᱦᱚᱭ ᱥᱮ ᱛᱤᱱᱴᱟ ᱛᱤᱱᱴᱟ ᱠᱷᱚᱱ ᱟᱨᱦᱚᱸ ᱟᱞᱮ ᱯᱟᱸᱪᱴᱟ ᱠᱤᱢᱵᱟ ᱥᱟᱲᱮ ᱯᱟᱸᱪᱴᱟ ᱫᱷᱵᱤᱡ ᱞᱮ ᱠᱟᱹᱢᱤ ᱛᱟᱢᱟ ᱾ ᱛᱟᱦ ᱱᱚᱣᱟ ᱡᱩᱫᱤ ᱟᱢᱮᱢ ᱢᱟᱱᱟᱣ ᱵᱟᱛᱟ ᱛᱟᱦᱚᱞᱮᱮ ᱪᱟᱞᱟᱜᱼᱟ ᱟᱨ ᱵᱟᱝᱠᱷᱟᱱ ᱫᱚ ᱟᱞᱮ ᱫᱚ ᱾ ᱵᱟᱞᱮ ᱠᱟᱹᱢᱤᱭᱟ ᱠᱟᱨᱚᱱ ᱩᱱᱠᱩᱣᱟᱜ ᱩᱱᱠᱩᱣᱟᱜ ᱡᱟᱦᱟᱸ ᱛᱤᱱᱟᱹᱜ ᱵᱚᱱ ᱠᱟᱹᱢᱤᱭᱮᱫᱟ ᱦᱳᱭ ᱟᱵᱚ ᱦᱮᱸ ᱩᱱᱠᱩᱣᱟᱜ ᱛᱤᱱᱟᱹᱜ ᱵᱚᱱ ᱠᱟᱹᱢᱤᱭᱮᱫᱟ ᱩᱱᱠᱩ ᱢᱟᱹᱟᱞᱤᱠᱟᱜ ᱚᱱᱟ ᱚᱱᱟ ᱚᱱᱟ ᱤᱭᱮ ᱜᱮ ᱡᱩᱫᱤ ᱟᱵᱚᱣᱟᱜ ᱚᱲᱟᱜ ᱨᱮᱱᱟᱜ ᱵᱚᱱ ᱠᱟᱹᱢᱤᱭᱟ ᱚᱱᱠᱟ ᱵᱷᱟᱵ ᱛᱮᱜᱮ ᱦᱮᱸ
ᱦᱮᱸ
ᱟᱵᱚᱣᱟᱜ ᱚᱲᱟᱜ ᱨᱮᱱᱟᱜ ᱚᱱᱠᱟ ᱵᱷᱟᱵ ᱛᱮᱜᱮ ᱡᱩᱫᱤᱢ ᱵᱚᱱ ᱠᱟᱹᱢᱤᱭᱟ ᱩᱱᱚᱛᱤ ᱟᱹᱰᱤ ᱩᱛᱟᱹᱨ ᱜᱮ ᱦᱤᱡᱩᱜ ᱛᱟᱵᱚᱱᱟ ᱾
ᱦᱮᱸ ᱦᱮᱸ ᱟᱫᱚ ᱟᱵᱚ ᱠᱚᱫᱚ ᱚᱱ ᱠᱟᱦᱱᱟ ᱤᱭᱟᱹ ᱠᱚ ᱚᱱᱟ ᱠᱚ ᱨᱚᱦᱚᱭ ᱵᱟᱲᱟ ᱞᱟᱹᱜᱤᱫ ᱫᱚ ᱠᱟᱹᱣᱴᱤ ᱞᱟᱜ ᱟᱥᱮ ᱟᱵᱚ ᱫᱚ ᱠᱟᱹᱣᱰᱤ ᱠᱚ ᱵᱟᱹᱱᱩᱜ ᱦᱚᱛᱮᱫ ᱛᱮ ᱦᱚᱲᱟᱜ ᱠᱟᱹᱢᱤ ᱫᱚᱵᱚᱱ ᱪᱟᱞᱟᱜ ᱠᱟᱱᱟ ᱾
ᱦᱳᱭ ᱾ ᱡᱟᱦᱟᱸ ᱟᱹᱞᱤᱧ ᱞᱤᱧ ᱞᱟᱹᱭᱟ ᱦᱚᱲᱟᱜ ᱠᱟᱹᱢᱤ ᱫᱚᱵᱚᱱ ᱪᱟᱞᱟᱜ ᱠᱟᱱᱟ ᱦᱳᱭ ᱟᱵᱚ ᱵᱚᱱ ᱪᱟᱞᱣᱱᱟ ᱥᱟᱵ ᱠᱮᱫᱟᱞᱤᱧ ᱟᱹᱞᱤᱧ ᱥᱟᱵ ᱠᱮᱫᱟ ᱡᱳᱨ ᱨᱮᱵᱚᱱ ᱪᱟᱞᱟᱣᱱᱟ ᱢᱤᱫ ᱥᱚᱯ ᱾ ᱢᱤᱫ ᱢᱟᱥ ᱜᱟᱱ ᱵᱚᱱ ᱠᱟᱹᱢᱤ ᱠᱮᱫ ᱛᱟᱠᱚᱣᱟ ᱦᱳᱭᱥᱮ ᱡᱟᱦᱟᱸ ᱠᱚᱥᱴᱚ ᱢᱚᱥᱴᱚ ᱠᱟᱛᱮᱜ ᱦᱮᱸ
ᱦᱮᱸ
ᱢᱤᱫ ᱢᱟᱥ ᱨᱮ ᱠᱤᱪᱷᱩ ᱴᱟᱠᱟ ᱦᱤᱡᱩᱜᱼᱟ ᱡᱟᱦᱟᱸ ᱴᱟᱠᱟ ᱦᱮᱡ ᱮᱱᱟ ᱦᱮᱸ ᱟᱵᱚ ᱠᱤᱪᱷᱩ ᱴᱟᱠᱟ ᱫᱚ ᱥᱚᱫᱟ ᱯᱟᱹᱛᱤ ᱛᱮᱵᱚᱱ ᱠᱷᱚᱨᱪᱟᱭ ᱜᱮᱭᱟ᱾
ᱦᱮᱸ ᱦᱮᱸ
ᱟᱨ ᱡᱟᱦᱟᱸ ᱴᱟᱠᱟ ᱵᱮᱥᱤᱜ ᱠᱟᱱᱟ ᱟᱵᱚ ᱛᱮ ᱡᱩᱫᱤ ᱚᱱᱟ ᱟᱵᱚ ᱚᱱᱟ ᱴᱟᱠᱟ ᱡᱩᱫᱤ ᱵᱚᱱ ᱪᱮᱥᱴᱟᱭᱟ ᱪᱟᱥ ᱨᱮᱱᱟᱜ ᱢᱟᱱᱮ ᱟᱹᱰᱤ ᱜᱮ ᱟᱹᱰᱤ ᱜᱮ ᱢᱟᱱᱮ ᱱᱤᱡᱮ ᱟᱵᱚ ᱟᱵᱚᱛᱮ ᱟᱹᱰᱤ ᱪᱮᱛᱟᱱ ᱟᱵᱚ ᱟᱵᱚ ᱛᱮᱜᱮ ᱵᱚᱱ ᱨᱟᱠᱟᱵ ᱠᱚᱜᱼᱟ ᱢᱟᱱᱮ ᱟᱹᱰᱤ ᱟᱵᱚ ᱛᱮᱜᱮᱵᱚᱱ ᱨᱟᱠᱟᱵ ᱪᱟᱞᱟᱜᱼᱟ ᱚᱱᱠᱟ ᱡᱩᱫᱤ ᱚᱱᱠᱟ ᱡᱩᱫᱤ ᱢᱚᱱᱮ ᱵᱷᱟᱵ ᱠᱟᱛᱮ ᱵᱚᱱ ᱤᱭᱟᱹᱭᱟ ᱪᱮᱥᱴᱟᱭᱟ ᱠᱟᱹᱢᱤ ᱚᱱᱟ ᱪᱟᱥ ᱪᱟᱥᱵᱟᱥ ᱛᱟᱦᱮᱸᱱᱟ
ᱟᱵᱚ ᱫᱚ ᱴᱟᱠᱟ ᱦᱚᱸ ᱵᱟᱵᱚᱱ ᱥᱟᱵ ᱫᱚᱦᱚ ᱫᱟᱲᱮᱭᱟᱜᱼᱟ ᱛᱚ ᱟᱵᱚ ᱥᱟᱱᱛᱟᱲ ᱫᱚ᱾
ᱦᱳᱭ
ᱚᱠᱟᱨᱮ ᱦᱟᱴ ᱯᱟᱛᱟ ᱦᱩᱭᱩᱜ ᱠᱟᱱᱟ ᱦᱟᱺᱰᱤ ᱯᱟᱹᱣᱨᱟᱹ ᱚᱱᱟ ᱠᱚᱨᱮ ᱜᱮᱵᱚᱱ ᱩᱲᱟᱹᱣᱟ ᱡᱚᱛᱚ ᱴᱟᱠᱟ᱾ ᱫᱤᱠᱩ ᱪᱷᱟᱹᱛᱤᱠ ᱞᱮᱠᱟ ᱫᱚ ᱩᱱᱠᱩ ᱫᱚᱠᱚ ᱡᱟᱦᱟᱱᱟᱜ ᱜᱮ ᱤᱭᱟᱹ ᱠᱚ ᱠᱷᱩᱞᱟᱹᱣ ᱠᱮᱫ ᱜᱮ ᱚᱱᱟ ᱨᱮᱠᱚ ᱤᱭᱟᱹ
ᱦᱳᱭ ᱚᱱᱟᱨᱮ ᱴᱟᱠᱟ ᱠᱚ ᱤᱱᱵᱷᱮᱥᱴᱼᱟ᱾ ᱟᱵᱚ ᱫᱚ ᱥᱮ ᱩᱱᱟᱹᱜ ᱴᱟᱠᱟ ᱫᱚᱦᱚ ᱢᱟᱱᱮ ᱫᱚᱦᱚ ᱵᱚᱱ ᱪᱮᱥᱴᱟ ᱞᱮᱠᱷᱟᱱ ᱵᱚᱱ ᱫᱚᱦᱚ ᱫᱟᱲᱮᱭᱟᱜᱼᱟ ᱠᱤᱱᱛᱩ ᱛᱚ ᱟᱵᱚ ᱚᱱᱟ ᱫᱷᱳᱨᱡᱚ ᱴᱟᱜ ᱵᱟᱵᱚᱱ ᱥᱟᱵ ᱫᱚᱦᱚ ᱫᱟᱲᱮᱭᱟᱜᱼᱟ ᱡᱮ ᱴᱟᱠᱟ ᱱᱚᱣᱟ ᱦᱳᱭ ᱯᱷᱟᱞᱛᱩ ᱠᱷᱚᱨᱪᱟ ᱵᱟᱝ ᱠᱟᱛᱮ ᱡᱚᱫᱤ ᱵᱚᱱ ᱫᱚᱦᱚ ᱞᱮᱠᱷᱟᱱ, ᱵᱚᱦᱩ ᱠᱟᱹᱢᱤ ᱨᱮᱵᱚᱱ ᱞᱟᱜᱟᱣ ᱫᱟᱲᱮᱜ